ᱦᱮᱸ ᱜᱚᱝᱠᱮ ᱟᱡᱚᱢᱚᱜ ᱠᱟᱱᱟ᱾
ᱦᱮᱸ ᱜᱚᱝᱠᱮ ᱟᱸᱡᱚᱢᱚᱜ ᱠᱟᱱᱟ᱾
ᱦᱮ ᱪᱮᱫ ᱵᱤᱱ ᱪᱤᱠᱟ. ᱭᱮᱜᱼᱟ?
ᱜᱚᱝᱠᱮ ᱱᱤᱛᱚᱜ ᱫᱚ ᱦᱟᱜ ᱚᱱᱠᱟ ᱡᱟᱦᱟᱱᱟᱜ ᱫᱚ ᱵᱟᱝ ᱪᱤᱠᱟᱹᱭ ᱦᱩᱭᱩᱜ ᱠᱟᱱᱟ ᱛᱚ
ᱫᱩᱲᱩᱵ ᱠᱟᱱᱟᱞᱤᱧ ᱜᱚᱢᱠᱮ ᱛᱚ ᱟᱵᱤᱱ ᱜᱮ ᱪᱮᱫ ᱵᱤᱱ ᱪᱤᱠᱟᱹᱭᱟ᱾
ᱟᱪᱪᱷᱟ ᱟᱪᱪᱷᱟ ᱟᱹᱞᱤᱧ ᱦᱚᱸ ᱢᱟᱴ ᱥᱮᱫ ᱨᱮ ᱢᱮᱱᱟᱜ ᱟᱠᱟᱫ ᱞᱤᱧᱟ ᱱᱤᱛᱚᱜ ᱫᱚ ᱦᱩ, ᱟᱨ ᱟᱹᱰᱤ ᱪᱮᱨᱦᱨᱟ ᱦᱚᱭ ᱮᱜᱟᱭ ᱛᱚ ᱛᱚ ᱵᱷᱟᱜ ᱢᱚᱡᱽ ᱫᱷᱟᱨᱟ ᱜᱮ ᱵᱩᱡᱷᱟᱹᱜ ᱠᱟᱱᱟ, ᱚᱱᱟᱛᱮ ᱫᱚ ᱢᱟᱴᱷ ᱥᱮᱫ ᱞᱤᱧ ᱦᱮᱡ ᱟᱠᱟᱱᱟ ᱾
ᱟᱪᱪᱷᱟ
ᱟᱸᱡᱚᱢᱚᱜ ᱠᱟᱱᱟ ᱾
ᱦᱮᱸ ᱜᱚᱝᱠᱮ ᱟᱸᱡᱚᱢᱚᱜ ᱠᱟᱱᱟ ᱾
ᱟᱨ ᱛᱟᱦᱚᱞᱮ ᱱᱟᱯᱟᱭ ᱜᱮᱭᱟ ᱵᱤᱱ?
ᱦᱳᱭ ᱾
ᱟᱪᱷᱟ ᱟᱪᱷᱟ ᱱᱟᱯᱟᱭ ᱛᱟᱦᱮ ᱞᱮᱱ ᱠᱷᱟᱱ ᱜᱮ ᱵᱷᱟᱹᱜᱮ ᱾ ᱟᱪᱪᱷᱟ
ᱜᱷᱟᱨᱚᱸᱡᱽ ᱨᱮ ᱛᱤᱱᱟᱹᱜ ᱦᱚᱲ ᱢᱮᱱᱟᱜ ᱞᱮᱭ ᱡᱚᱛᱚᱜᱮ ᱵᱷᱚᱜᱤ ᱱᱤᱛ ᱫᱷᱟᱹᱣᱤᱡ ᱛᱮ ᱱᱟᱯᱟᱭ ᱜᱮ ᱢᱮᱱᱟᱜ ᱞᱮᱭᱟ, ᱛᱚ ᱜᱚᱢᱠᱮ? ᱟᱯᱮᱜᱮ
ᱟᱪᱪᱷᱟ ᱟᱪᱪᱷᱟ ᱾ ᱟᱞᱮ ᱦᱚᱸ ᱱᱟᱯᱟᱭ ᱜᱮ ᱢᱮᱱᱟᱜ ᱞᱮᱭ ᱟᱨ ᱚᱲᱟᱜ ᱠᱚᱨᱮ ᱦᱚᱸ ᱡᱚᱛᱚ ᱜᱮ ᱱᱟᱯᱟᱭ ᱢᱮᱱᱟᱜ ᱠᱟᱜ ᱠᱚ ᱾ ᱦᱩᱸ ᱟᱨ ᱞᱟᱹᱭ ᱵᱤᱱ ᱛᱟᱦᱚᱞᱮ ᱠᱷᱚᱵᱚᱨ ᱠᱚ? ᱪᱮᱫ ᱠᱚᱵᱮᱱ ᱠᱟᱹᱢᱤ ᱵᱟᱲᱟ ᱭᱮᱫᱼᱟ, ᱱᱮᱛᱟᱨ ᱫᱚᱛᱚ ᱱᱤᱛᱚᱜ ᱫᱚ
ᱚᱸ ᱱᱤᱛᱳ ᱫᱚ ᱦᱟᱜ ᱛᱚ ᱪᱟᱥ ᱠᱟᱹᱢᱤ ᱫᱤᱱ, ᱛᱚ ᱼᱼ ᱦᱚᱸ ᱱᱤᱭᱟᱹ ᱪᱟᱥ ᱠᱟᱹᱢᱤ ᱜᱮ ᱦᱟᱸᱜ ᱟᱨᱠᱤ ᱮᱦᱚᱵ ᱦᱩᱭ ᱠᱟᱱᱟ ᱾
ᱟᱪᱪᱷᱟ ᱟᱪᱪᱷᱟ, ᱦᱮᱸ ᱱᱤᱛᱳ ᱫᱚ ᱦᱟᱸᱜ ᱪᱟᱥ ᱠᱟᱹᱢᱤ ᱛᱚ ᱞᱮᱛᱟᱲ ᱟᱠᱟᱱᱟ ᱾ ᱟᱨ ᱱᱚᱣᱟ ᱪᱟᱥ ᱠᱟᱹᱢᱤ ᱛᱚ ᱠᱷᱚᱨᱟ ᱜᱮ ᱦᱩᱭᱩᱜᱼᱟ, ᱵᱟᱠᱷᱟᱱ ᱥᱟᱨᱟ ᱵᱚᱪᱷᱚᱨ ᱨᱮ ᱪᱮᱫ ᱵᱮᱤᱱ ᱡᱚᱢᱟ ᱥᱮ ᱵᱟᱝ ᱾
ᱦᱳᱭ ᱾
ᱦᱩᱸ ᱾ ᱟᱵᱚ ᱛᱚ ᱱᱚᱣᱟ ᱪᱟᱥ ᱠᱟᱹᱢᱤ ᱵᱷᱚᱨᱥᱟ ᱜᱮ ᱛᱟᱵᱚᱱ ᱛᱚ ᱡᱚᱢ ᱧᱩ ᱫᱚ ᱞᱟᱹᱭ ᱞᱮᱠᱷᱟᱡ ᱫᱚ ᱾
ᱦᱮᱸ ᱟᱵᱚ ᱫᱚ ᱱᱚᱣᱟ ᱪᱟᱥ ᱠᱟᱹᱢᱤ ᱪᱮᱛᱟᱱ ᱨᱮᱜᱮ ᱟᱵᱚ ᱫᱚ ᱱᱤᱨᱵᱷᱚᱨ ᱠᱟᱛᱮᱫ ᱜᱮ ᱢᱮᱱᱟᱜ ᱵᱚᱱᱟ ᱟᱨᱠᱤ
ᱦᱮᱸ
ᱟᱨ ᱡᱩᱫᱤ ᱵᱟᱝᱵᱚᱱ ᱪᱟᱥᱟ ᱛᱚ ᱡᱚᱢ ᱧᱩ ᱨᱮᱱᱟᱜ ᱟᱱᱟᱴ ᱦᱩᱭᱩᱜ ᱛᱟᱵᱚᱣᱟ ᱟᱨᱠᱤ
ᱮᱠᱫᱚᱢ ᱮᱠᱫᱚᱢ ᱛᱟᱯᱚᱨ ᱞᱟᱹᱭ ᱜᱟᱱᱚᱜ-ᱟ ᱱᱳᱵᱵᱳᱭ ᱯᱟᱨᱥᱮᱱ ᱜᱮ ᱱᱚᱣᱟ ᱪᱟᱥ ᱠᱟᱹᱢᱤ ᱪᱮᱛᱟᱱ ᱨᱮᱜᱮ ᱵᱷᱚᱨᱥᱟ ᱠᱟᱛᱮᱫ ᱠᱚ ᱟᱹᱥᱩᱞᱚᱜ ᱠᱟᱱᱟ ᱥᱮ ᱵᱟᱝ
ᱦᱳᱭ
ᱦᱮᱸ ᱦᱮᱸ ᱟᱨ ᱛᱚᱵᱮ ᱟᱹᱵᱤᱱ ᱫᱚ ᱪᱟᱥ ᱠᱚᱫᱚ ᱛᱤᱱᱟᱹᱜ ᱥᱟᱺᱜᱤᱧ ᱠᱮᱫᱟ ᱵᱤᱱ
ᱪᱟᱥ ᱠᱟᱹᱢᱤ ᱫᱚ ᱦᱟᱸᱜ ᱱᱤᱛᱳᱜ ᱫᱚ ᱟᱨᱠᱤ ᱮᱦᱚᱵ ᱦᱩᱭ ᱟᱠᱟᱱᱟ ᱛᱚ
ᱦᱩᱸ ᱟᱪᱪᱷᱟ ᱟᱪᱷᱟ
ᱯᱮ ᱯᱩᱱ ᱢᱟᱦᱟ ᱜᱟᱱ ᱞᱟᱜᱟᱣᱟᱞᱮᱭᱟ ᱟᱨᱠᱤ
ᱟᱪᱪᱷᱟ ᱟᱪᱪᱷᱟ
ᱛᱚ ᱟᱯᱮ ᱫᱚ ᱛᱤᱱᱟᱹᱜ ᱜᱟᱱ ᱯᱮ ᱮᱦᱚᱵ ᱟᱠᱟᱱᱟ ᱥᱮᱯᱮ ᱢᱩᱪᱟᱹᱫ ᱟᱹᱜᱩ ᱠᱮᱜᱼᱟ ᱾
ᱟᱞᱮ ᱱᱚᱜᱼᱚᱭ ᱞᱮ ᱮᱦᱚᱵᱟ ᱛᱮᱦᱤᱧ ᱤᱧ ᱥᱤ ᱦᱚᱪᱚ ᱠᱮᱫᱟ ᱦᱟᱸᱜ ᱠᱷᱮᱛ ᱟᱫᱚ ᱫᱟᱜ ᱫᱚᱦᱚ ᱵᱟᱹᱱᱩᱜᱼᱟ ᱚᱠᱟ ᱠᱚ ᱫᱟᱜ ᱢᱮᱱᱟᱜᱼᱟ ᱚᱱᱟ ᱫᱚ ᱜᱟᱯᱟ ᱥᱮᱫ ᱨᱚᱦᱚᱭ ᱦᱩᱭᱩᱜ ᱞᱟᱹᱜᱤᱫ ᱢᱚᱱᱮ ᱦᱩᱭᱩᱜ ᱠᱟᱱᱟ᱾
ᱛᱚᱵᱮ ᱱᱚᱣᱟ ᱴᱨᱟᱠᱴᱚᱨ ᱛᱮᱜᱮ ᱯᱮ ᱥᱤ ᱦᱚᱪᱚᱭᱟ ᱥᱮ ᱟᱯᱮ ᱱᱟᱦᱮᱞ ᱛᱮᱯᱮ ᱥᱤ ᱜᱮᱭᱟ ᱟᱨᱠᱤ
ᱱᱤᱛᱚᱜ ᱫᱚ ᱦᱟᱸᱜ ᱵᱮᱥᱤ ᱫᱚ ᱤᱭᱟᱹ ᱛᱮᱜᱮ ᱥᱤ ᱱᱚᱣᱟ ᱴᱨᱟᱠᱴᱚᱨ ᱛᱮᱜᱮ ᱱᱟᱦᱮᱞ ᱫᱚ ᱦᱟᱸᱜ ᱪᱟᱵᱟ ᱩᱛᱟᱹᱨ ᱟᱠᱟᱱᱟ᱾ ᱪᱟᱵᱟ ᱩᱛᱟᱹᱨ ᱫᱚ ᱵᱟᱝ ᱡᱟᱦᱟᱸᱭ ᱠᱚ ᱵᱟᱠᱚ ᱫᱟᱲᱮᱭᱟᱜ ᱜᱮᱭᱟ ᱩᱱᱠᱩ ᱫᱚ ᱡᱚᱛᱚᱣᱟᱜ ᱠᱟᱹᱣᱰᱤ ᱛᱚ ᱵᱟᱹᱱᱩᱜᱼᱟ ᱟᱫᱚ ᱛᱟᱞᱦᱮ ᱩᱱᱠᱩ ᱫᱚ ᱟᱠᱚ ᱟᱠᱚᱣᱟᱜ ᱱᱟᱦᱮᱞ ᱛᱮᱜᱮ ᱠᱚ ᱥᱤ ᱜᱮᱭᱟ᱾
ᱥᱟᱹᱨᱤ ᱜᱮ ᱜᱚᱢᱠᱮ ᱱᱮᱛᱟᱨ ᱫᱚ ᱦᱟᱸᱜ ᱱᱚᱣᱟ ᱴᱮᱠᱱᱳᱞᱚᱡᱤ ᱡᱩᱜᱽ ᱨᱮ ᱱᱟᱱᱟ ᱦᱩᱱᱟᱹᱨ ᱢᱮᱥᱤᱱ ᱠᱚ ᱟᱨᱠᱤ ᱩᱰᱩᱠ ᱟᱠᱟᱱᱟ ᱢᱮᱱᱫᱚ ᱱᱚᱣᱟ ᱴᱟ ᱴᱚᱨ ᱥᱮ ᱦᱩᱲᱩ ᱜᱮᱫ ᱢᱮᱥᱤᱱ ᱠᱚᱦᱚᱸ ᱩᱰᱩᱠ ᱟᱠᱟᱱᱟ ᱛᱚ ᱱᱚᱣᱟᱛᱮ ᱪᱟᱹᱥᱤ ᱠᱚ ᱟᱨᱠᱤ ᱠᱚᱢ ᱥᱩᱢᱚᱭ ᱨᱮ ᱵᱟᱹᱲᱛᱤ ᱠᱟᱹᱢᱤ ᱠᱚ ᱠᱷᱚᱡᱚᱜ ᱠᱟᱱᱟ ᱟᱨᱠᱤ ᱛᱚ ᱚᱱᱟ ᱛᱮᱜᱮ
ᱦᱳᱭ ᱦᱳᱭ
ᱴᱚᱨ ᱨᱮᱱᱟᱜ ᱵᱮᱵᱚᱦᱟᱨ ᱜᱮᱦᱟᱸᱜ ᱵᱟᱹᱲᱛᱤᱭᱟ ᱠᱟᱱᱟ ᱾ ᱛᱚ ᱜᱟᱹᱭ ᱰᱟᱸᱝᱨᱟ ᱠᱚᱫᱚ ᱢᱮᱱᱟᱜ ᱠᱚᱣᱟ ᱥᱮ ᱵᱟᱝ ᱜᱚᱝᱠᱮ?
ᱦᱮᱸ ᱜᱟᱹᱭ ᱰᱟᱸᱝᱨᱟ ᱠᱚᱫᱚ ᱦᱟᱸᱜ ᱢᱮᱱᱟᱜ ᱠᱟᱜ ᱠᱚᱣᱟ ᱩᱱᱠᱩ ᱫᱚ ᱫᱚᱦᱚ ᱦᱩᱭ ᱠᱟᱱᱟ᱾ ᱟᱥᱚᱞᱮ ᱠᱷᱚᱛ ᱫᱚ ᱦᱟᱸᱜ ᱚᱠᱟᱨᱮᱵᱮᱱ ᱧᱟᱢᱟ ᱜᱟᱹᱭ ᱰᱟᱸᱝᱨᱟ ᱵᱟᱠᱚ ᱛᱟᱦᱮᱸ ᱞᱮᱱᱠᱷᱟᱱ ᱦᱮᱸ ᱥᱮ ᱵᱟᱝ?
ᱛᱟᱭ,
ᱦᱮᱸ ᱛᱟᱦᱞᱮ ᱟᱯᱮᱨᱮᱱ ᱫᱚ ᱢᱮᱱᱟᱜ ᱠᱚᱣᱟ ᱥᱮ ᱵᱟᱝ?
ᱟᱞᱮ ᱨᱮᱱ ᱫᱚ ᱦᱟᱸᱜ ᱱᱤᱛᱚᱜ ᱫᱚ ᱵᱟᱹᱱᱩᱜ ᱦᱟᱛᱟᱲ ᱠᱚᱣᱟ ᱱᱚᱝᱠᱟ ᱯᱮ ᱯᱩᱱ ᱥᱮᱨᱢᱟ ᱜᱟᱱ ᱦᱟᱸᱜ ᱟᱞᱮ ᱫᱚ, ᱵᱟᱝᱞᱮ ᱟᱹᱥᱩᱞ ᱠᱟᱫ ᱠᱚᱣᱟ ᱟᱨᱠᱤ ᱞᱟᱦᱟ ᱛᱮᱫᱚ ᱠᱚ ᱛᱟᱦᱮᱸ
ᱟᱪᱪᱷᱟ ᱟᱪᱷ,
ᱛᱟᱦᱮᱸ ᱠᱟᱱᱟ ᱛᱚ ᱱᱤᱛᱚᱜ ᱫᱚ ᱦᱟᱸᱜ ᱱᱚᱣᱟ ᱴᱨᱟᱠᱴᱚᱨ ᱛᱮᱜᱮ ᱦᱟᱸᱜ ᱥᱤ ᱠᱟᱹᱢᱤ ᱠᱚ ᱦᱩᱭᱩᱜ ᱠᱟᱱᱟ ᱛᱚ ᱚᱱᱟ ᱛᱮᱜᱮ ᱦᱟᱸᱜ ᱵᱟᱝᱞᱮ ᱟᱹᱥᱩᱞ ᱠᱟᱫ ᱠᱚᱣᱟ ᱟᱨ ᱱᱩᱠᱩ ᱢᱮᱨᱚᱢ ᱠᱚ ᱥᱤᱢ ᱥᱩᱠᱨᱤ ᱠᱚᱫᱚ ᱦᱟᱸᱜ ᱢᱮᱱᱟᱜ ᱠᱚᱜᱮᱭᱟ ᱟᱨᱠᱤ᱾
ᱵᱩ ᱟᱞᱮ ᱱᱚᱛᱮ ᱦᱚᱸ ᱡᱮᱢᱚᱱ ᱧᱮᱞ ᱵᱮᱱ ᱟᱵᱚ ᱨᱮᱸᱜᱮᱡ ᱚᱲᱟᱜ ᱦᱚᱲ ᱫᱚ, ᱥᱮ ᱥᱟᱱᱛᱟᱲ ᱦᱚᱯᱚᱱ ᱦᱚᱲ ᱫᱚ ᱡᱟᱦᱟᱸ ᱵᱟᱝ ᱡᱟᱦᱟᱸ ᱫᱚᱵᱚᱱ ᱟᱥᱩᱞ ᱜᱮᱭᱟ ᱢᱮᱨᱚᱢ, ᱥᱩᱠᱨᱤ ᱛᱟᱦᱮᱱ ᱜᱮᱭᱟ ᱠᱚ ᱦᱮᱸ ᱥᱮ ᱵᱟᱝ ᱟᱨ ᱱᱚᱶᱟ ᱦᱚᱸ ᱧᱮᱞᱟ ᱠᱟᱱᱟ ᱱᱩᱠᱩ, ᱟᱥᱩᱞ ᱢᱟᱱᱮ ᱢᱤᱫᱴᱟᱹᱝ ᱴᱟᱠᱟ ᱵᱤᱱ ᱦᱟᱨᱟᱭᱮᱫᱟ ᱱᱚᱝᱠᱟᱱᱟᱜ ᱠᱟᱛᱷᱟ ᱜᱮ ᱞᱟᱹᱭ ᱜᱟᱱᱚᱜᱼᱟ᱾ ᱦᱟᱯᱮᱱ ᱫᱤᱱᱮ ᱨᱮ ᱦᱟᱸᱜ ᱡᱚᱠᱷᱚᱱ ᱴᱟᱴᱠᱟᱜᱮ ᱡᱟᱦᱟᱱᱟᱜ ᱵᱤᱱ ᱮᱴᱠᱮᱴᱚᱬᱮ ᱮᱱᱟ᱾ ᱦᱳᱛᱳ ᱴᱟᱠᱟ ᱯᱚᱭᱥᱟ ᱵᱟᱵᱤᱱ ᱡᱚᱜᱟᱲᱦᱚᱫ ᱫᱟᱲᱮᱭᱟᱜᱼᱟ ᱠᱤᱱᱛᱩ ᱱᱩᱠᱩ ᱡᱩᱫᱤᱵᱤᱱ ᱟᱠᱷᱨᱤᱧ ᱠᱚᱣᱟ ᱚᱱᱟ ᱠᱷᱚᱱ ᱡᱟᱦᱟᱸ ᱛᱤᱱᱟᱹᱜ ᱜᱮ ᱴᱟᱠᱟ ᱯᱚᱭᱥᱟᱵ ᱫᱚᱵᱤᱱ ᱡᱚᱜᱟᱲ ᱫᱟᱲᱮᱭᱟᱜᱼᱟ ᱦᱮᱸ ᱥᱮ ᱵᱟᱝ?
ᱦᱩᱸ, ᱥᱟᱹᱨᱤ ᱜᱮᱵᱤᱱ ᱞᱟᱹᱭ ᱠᱟᱜᱟ ᱡᱮ,
ᱪᱤ ᱞᱮᱠᱟᱱᱟᱠᱚ, ᱦᱮᱸ ᱥᱮ?
ᱚᱸ, ᱱᱩᱠᱩ ᱠᱷᱚᱱᱟᱜ ᱦᱚᱸ ᱴᱟᱠᱟ ᱯᱚᱭᱥᱟ ᱟᱨᱠᱤ ᱡᱟᱣᱨᱟ ᱜᱟᱱᱚᱜᱼᱟ᱾
ᱦᱮᱸ, ᱦᱚᱭᱛᱳ ᱦᱚᱴᱟᱛ ᱠᱚᱨᱮ ᱫᱚ ᱚᱠᱟᱨᱮᱵᱤᱱ ᱧᱟᱢ ᱜᱚᱫᱟ ᱥᱮ ᱚᱠᱚᱭ ᱵᱤᱱ ᱠᱷᱚᱭ ᱜᱚᱫᱮᱭᱟ ᱱᱩᱠᱩ ᱠᱚ ᱡᱤᱱᱤᱥ ᱯᱟᱹᱛᱤ ᱠᱚ ᱛᱟᱦᱮᱱ ᱠᱷᱟᱱ ᱩᱱ ᱫᱚ, ᱮᱢᱟᱨᱡᱮᱱᱥᱤ ᱨᱮᱫᱚ ᱟᱠᱷᱨᱤᱧ ᱦᱚᱸ ᱞᱟᱜᱟᱣ ᱟᱵᱤᱱᱟ ᱴᱟᱠᱟ ᱠᱷᱟᱛᱤᱨ ᱦᱮᱸ ᱥᱮ ᱵᱟᱝ?
ᱦᱮᱸ ᱛᱚᱝ ᱛᱚ, ᱞᱟᱦᱟ ᱛᱮᱫᱚ ᱟᱨᱠᱤ ᱡᱟᱦᱟᱸ ᱡᱳᱭᱵᱚ ᱥᱟᱨ ᱠᱚᱠᱚ, ᱵᱮᱵᱚᱦᱟᱨᱮᱜ ᱠᱟᱱᱟ ᱟᱨ ᱱᱤᱛᱚᱜ ᱫᱚ,
ᱦᱩᱸ,
ᱪᱟᱥ ᱠᱟᱹᱢᱤᱨᱮ ᱥᱮ ᱡᱟᱦᱟᱱᱟᱜ ᱟᱨᱠᱤ ᱥᱟᱵᱽᱡᱤ ᱠᱚᱨᱮ, ᱱᱟᱱᱟ ᱦᱩᱱᱟᱹᱨ ᱮᱸ, ᱥᱟᱨ ᱥᱮ ᱵᱤᱥ ᱠᱚᱠᱚ ᱵᱮᱵᱚᱦᱟᱨᱮᱫ ᱠᱟᱱ ᱵᱟᱡᱟᱨ ᱨᱮ ᱧᱟᱢᱚᱜ ᱠᱟᱱᱟ᱾
ᱦᱩᱸ,
ᱛᱚ ᱡᱳᱚᱭᱵᱚ ᱥᱟᱨ ᱫᱚ ᱦᱟᱸᱜ, ᱵᱮᱵᱚᱦᱟᱨ ᱠᱚ ᱠᱚᱢ ᱠᱟᱫᱟ ᱛᱚ ᱱᱚᱣᱟ, ᱡᱳᱭᱵᱚ ᱥᱟᱨ ᱨᱮᱱᱟᱜ ᱥᱩᱵᱤᱫᱷᱟ ᱛᱷᱚᱲᱟᱢ ᱞᱟᱹᱭ ᱠᱮᱭᱟ᱾
ᱟᱪᱪᱷᱟ ᱟᱪᱪᱷᱟ ᱡᱳᱭᱵᱚᱥᱟᱨ ᱫᱚ ᱦᱩᱭᱩᱜ ᱠᱟᱱᱟ ᱡᱟᱦᱟᱸ ᱫᱚ ᱮᱸ, ᱵᱟᱭ ᱠᱷᱚᱛᱤᱭᱟ ᱦᱮᱸ ᱥᱮ ᱵᱟᱝ ᱟᱨ ᱟᱵᱚ ᱫᱚ, ᱚᱱᱟ ᱜᱮᱵᱚᱱ ᱮᱸ ᱨᱟᱥᱟᱭᱱᱤᱠ ᱥᱟᱨ ᱵᱚᱱ ᱵᱮᱣᱦᱟᱨᱮᱜᱼᱟ᱾ ᱱᱮᱛᱟᱨ ᱫᱚ ᱦᱮᱸ ᱥᱮ ᱵᱟᱝ?
ᱦᱩᱸ,
ᱦᱮᱞᱳ, ᱟᱹᱵᱤᱱ ᱫᱚ ᱚᱠᱟᱞᱮᱠᱟᱵᱤᱱ ᱢᱚᱱᱮ ᱭᱮᱫᱟ?
ᱚ, ᱛᱚ ᱡᱳᱭᱵᱚ ᱥᱟᱨ ᱛᱚ, ᱡᱩᱫᱤ ᱡᱳᱭᱵᱚ ᱥᱟᱨ ᱵᱚᱱ ᱵᱮᱵᱚᱦᱟᱨ ᱞᱮᱠᱷᱟᱱ ᱫᱚ ᱚᱱᱟ ᱫᱚ ᱦᱟᱥᱟ ᱨᱮᱱᱟᱜ ᱩᱨᱵᱚᱨᱚᱛᱟᱭ ᱵᱟᱹᱲᱛᱤᱭᱟ ᱥᱮ, ᱯᱚᱨᱤᱵᱮᱥ ᱠᱚ ᱟᱨ ᱠᱤ ᱵᱟᱝ ᱵᱟᱹᱲᱤᱡᱚᱜᱼᱟ ᱥᱮ ᱵᱟᱝ ᱱᱚᱥ
ᱦᱩᱸ ᱦᱩᱸ᱾ ᱦᱮᱸᱛᱚ ᱟᱨ ᱡᱟᱦᱟᱸᱭ ᱡᱤᱵᱽᱼᱡᱤᱭᱟᱹᱞᱤ ᱢᱟᱱᱮ ᱱᱚᱝᱠᱟ ᱠᱚ ᱛᱟᱦᱮᱸᱱᱟ ᱠᱟᱹᱴᱤᱡ ᱠᱟᱹᱴᱤᱡ ᱩᱱᱠᱩ ᱦᱚᱸ ᱵᱟᱠᱚ ᱜᱩᱡᱩᱜᱼᱟ᱾
ᱦᱩᱸ᱾ ᱡᱟᱦᱟᱸ ᱫᱚ ᱟᱭᱢᱟ ᱞᱮᱠᱟᱱ ᱡᱤᱵᱽ ᱡᱤᱭᱟᱹᱞᱤ ᱢᱮᱱᱫᱚ ᱟᱨᱠᱤ ᱞᱟᱦᱟ ᱛᱮ ᱡᱟᱦᱟᱸ ᱯᱚᱨᱤᱢᱟᱱ ᱛᱮ ᱵᱟᱹᱫᱽ ᱠᱚᱨᱮ ᱥᱮ ᱵᱟᱹᱭᱦᱟᱹᱲ ᱠᱚᱨᱮ ᱦᱟᱹᱠᱩ ᱠᱟᱴᱠᱚᱢ ᱥᱮ ᱨᱚᱠᱚᱡᱽ ᱜᱚᱸᱜᱷᱟ ᱠᱚᱠᱚ ᱧᱮᱞᱚᱜ ᱠᱟᱱ ᱛᱟᱦᱮᱸᱱᱟ ᱛᱚ ᱦᱟᱸᱜ ᱧᱮᱛᱳᱜ ᱵᱤᱱ ᱧᱮᱞ ᱞᱮᱠᱚ ᱠᱷᱟᱱ ᱫᱚ ᱦᱟᱸᱜ ᱞᱟᱦᱟᱛᱮ ᱡᱟᱦᱟᱸ ᱯᱚᱨᱤᱢᱟᱱ ᱛᱮᱠᱚ ᱧᱮᱞᱚᱜ ᱠᱟᱱ ᱛᱟᱦᱮᱸᱱᱟ ᱡᱟᱦᱟᱸ ᱵᱟᱹᱲᱛᱤ ᱯᱚᱨᱤᱢᱟᱱ ᱛᱮ ᱞᱟᱦᱟ ᱛᱮᱠᱚ ᱧᱮᱞᱚᱜ ᱠᱟᱱ ᱛᱟᱦᱮᱱᱟ ᱛᱚ ᱧᱮᱛᱳᱜ ᱫᱚ ᱦᱟᱸᱜ ᱟᱹᱰᱤ ᱠᱚ ᱠᱚᱢ ᱜᱚᱫ ᱟᱠᱟᱱᱟ, ᱛᱚ ᱱᱚᱣᱟ ᱫᱚ ᱱᱚᱣᱟ ᱠᱚ ᱨᱮᱱᱟᱜ ᱠᱟᱨᱚᱱ ᱠᱟᱱᱟ ᱟᱨ
ᱟᱹᱞᱤᱧ ᱦᱚᱸ ᱱᱚᱜᱼᱚ ᱱᱚᱝᱠᱟ ᱞᱤᱧ ᱧᱮᱞ ᱠᱟᱜᱼᱟ ᱞᱟᱦᱟ ᱛᱮ ᱛᱚ ᱦᱚᱭᱛᱳ ᱠᱟᱹᱴᱤᱡ ᱜᱮᱞᱤᱧ ᱛᱟᱦᱮᱸᱜ ᱠᱟᱱᱟ ᱩᱱᱫᱚ ᱮᱸ ᱰᱟᱝᱨᱟ ᱱᱟᱦᱮᱞ ᱛᱮᱜᱮ ᱥᱤ ᱦᱩᱭᱩᱜ ᱛᱟᱦᱮᱸᱱᱟ᱾ ᱟᱨ ᱛᱟᱦᱞᱮ ᱡᱚᱠᱷᱚᱱ ᱫᱟᱫᱩ ᱫᱟᱫᱩ ᱦᱟᱲᱟᱢ ᱛᱟᱦᱮᱸᱜ ᱠᱟᱱᱟᱭ ᱛᱚ ᱛᱟᱦᱞᱮ ᱛᱚᱠᱷᱚᱱ ᱫᱟᱫᱩ ᱡᱚᱠᱷᱚᱱ ᱟᱬᱜᱚᱢ ᱛᱟᱦᱮᱸᱜᱟᱭ, ᱛᱟᱦᱞᱮ ᱚᱱᱟ ᱟᱬᱜᱚᱢ ᱡᱚᱠᱷᱚᱱ ᱟᱡ ᱴᱷᱮᱱ ᱫᱮᱡ ᱠᱚᱜ ᱦᱩᱭᱩᱜ ᱛᱟᱦᱮᱸᱱᱟ ᱟᱨ ᱡᱚᱠᱷᱚᱱ ᱜᱮ ᱟᱬᱜᱚᱢ ᱪᱟᱞᱟᱜ ᱛᱟᱦᱮᱸ ᱠᱟᱴᱠᱚᱢ, ᱜᱚᱸᱜᱷᱟ, ᱦᱟᱹᱠᱩ ᱠᱚ ᱧᱟᱢᱚᱜ ᱛᱟᱦᱮᱸᱜ-ᱟ ᱦᱟᱞᱟᱝ ᱦᱩᱭᱩᱜ ᱛᱟᱦᱮᱸᱜ-ᱟ᱾ ᱟᱨ ᱱᱮᱛᱟᱨ ᱫᱚ ᱦᱟᱸᱜ ᱚᱱᱠᱟ ᱫᱚ ᱵᱟᱝ ᱧᱮᱞᱚᱜ ᱠᱟᱱᱟ ᱡᱮ ᱟᱲᱜᱚᱢ ᱡᱚᱠᱷᱚᱡ ᱜᱚᱸᱜᱷᱟ ᱠᱟᱴᱠᱚᱢ ᱥᱮ ᱦᱟᱹᱠᱩ ᱠᱚ ᱧᱟᱢᱚᱜ ᱠᱟᱱᱟ ᱦᱮᱸ ᱥᱮ ᱵᱟᱝ? ᱟᱹᱰᱤᱴᱟᱜ ᱜᱮ ᱩᱱᱠᱩ ᱫᱚᱠᱚ ᱜᱚᱡ ᱪᱟᱵᱟ ᱟᱠᱟᱱᱟ ᱟᱨ ᱠᱚ ᱠᱚᱢ ᱟᱠᱟᱱᱟ᱾
ᱦᱮᱸ᱾
ᱦᱩᱸ᱾ ᱟᱨ ᱟᱪᱪᱷᱟ ᱟᱵᱮᱱ ᱟᱯᱮ ᱥᱮᱫ ᱚᱱᱠᱟ ᱠᱚ ᱦᱩᱭ ᱞᱮᱱᱟ ᱥᱮ ᱵᱟᱝ, ᱟᱞᱮ ᱥᱮᱫ ᱱᱚᱝᱠᱟ ᱢᱤᱫᱴᱮᱱ ᱟᱡᱟᱨ ᱦᱮᱡ ᱞᱮᱱᱟ ᱡᱟᱦᱟᱸ ᱟᱡᱟᱨ ᱫᱚ ᱦᱩᱭᱩᱜ ᱠᱟᱱᱟ ᱜᱟᱰᱟ ᱨᱮᱱ ᱦᱟᱹᱠᱩ ᱵᱟᱠᱷᱟᱱ ᱡᱟᱦᱟᱸ ᱵᱟᱸᱫᱽ ᱨᱮᱱ ᱦᱟᱹᱠᱩ ᱡᱷᱚᱛᱚ ᱠᱚ ᱠᱮᱱᱥᱟᱨ ᱞᱮᱱᱟ, ᱢᱟᱱᱮ ᱚᱱᱠᱟ ᱠᱟᱛᱮ ᱟᱹᱰᱤ ᱜᱟᱱ ᱦᱟᱹᱠᱩ ᱠᱚ ᱜᱚᱡ ᱞᱮᱱᱟ ᱱᱤᱭᱟᱹ ᱵᱟᱨ ᱟᱞᱮ ᱥᱮᱫ ᱫᱚ, ᱟᱫᱚ ᱟᱯᱮ ᱥᱮᱫ ᱫᱚ ᱚᱱᱠᱟ ᱦᱩᱭ ᱟᱠᱟᱱᱟ ᱥᱮ ᱵᱟᱝ?
ᱮᱸ ᱱᱚᱝᱠᱟ ᱫᱚ ᱦᱟᱸᱜ ᱟᱞᱮ ᱥᱮᱫ ᱫᱚ ᱵᱟᱝ ᱧᱮᱞ ᱟᱠᱟᱱᱟ ᱡᱟᱦᱟᱸ
ᱟᱪᱪᱷᱟ ᱟᱪᱪᱷᱟ, ᱦᱩᱸ ᱦᱩᱸ᱾ ᱵᱟᱠᱷᱟᱱ ᱟᱞᱮ ᱥᱮᱫ ᱫᱚ ᱯᱩᱨᱟᱹ ᱞᱟᱹᱭ ᱜᱟᱱᱚᱜ-ᱥ ᱵᱟᱸᱫᱽ ᱨᱮᱱ ᱡᱟᱦᱟᱸ ᱛᱱᱟᱹᱜ ᱦᱟᱹᱠᱩ ᱚᱱᱠᱟ ᱠᱚ ᱜᱚᱡ ᱪᱟᱯᱮᱱᱟᱠᱚ ᱜᱟᱰᱟ ᱨᱮᱦᱚᱸ ᱚᱱᱠᱟ ᱠᱚ ᱪᱟᱯᱮᱱᱟ ᱥᱮᱬᱟ ᱥᱮᱬᱟ ᱦᱟᱹᱠᱩ᱾ ᱢᱟᱱᱮ ᱧᱮᱞ ᱞᱮᱠᱷᱟᱡ ᱫᱚ ᱡᱚᱢ ᱵᱟᱝ ᱥᱟᱱᱟ ᱵᱤᱱᱟ, ᱛᱚᱠᱷᱚᱱ ᱫᱚ ᱟᱞᱮ ᱱᱚᱣᱟ ᱠᱚᱨᱮᱱ ᱦᱚᱲ ᱫᱚ, ᱮᱸ ᱦᱟ ᱠᱩ ᱡᱚᱢ ᱜᱮᱠᱚ ᱵᱚᱱᱫᱚ ᱪᱟᱵᱟ ᱞᱮᱫᱟ ᱚᱱᱟ ᱠᱚ ᱧᱮᱞ ᱠᱟᱛᱮᱫ ᱟᱨᱠᱤ᱾
ᱱᱚᱣᱟ ᱫᱚ ᱛᱤᱱᱟᱹᱜ ᱫᱤᱱ ᱢᱟᱲᱟᱝ ᱟᱨᱠᱤ ᱱᱚᱣᱟ ᱜᱷᱚᱴᱚᱱᱟ ᱜᱷᱚᱴᱟᱣ ᱞᱮᱱᱟ?
ᱚᱱᱮ ᱡᱚᱠᱷᱚᱱ ᱫᱚᱢᱮ ᱥᱤᱛᱩᱝ ᱵᱟᱲᱟᱭᱮᱫ ᱛᱟᱦᱮᱱᱟᱭ ᱵᱟᱝ᱾
ᱱᱮᱥ ᱜᱮ?
ᱦᱮᱸ ᱱᱮᱥ ᱜᱮ ᱠᱟᱱᱟ ᱦᱮᱸ᱾ ᱛᱟᱯᱚᱨ ᱱᱤᱛᱳᱜ ᱫᱚ ᱦᱟᱸᱜ ᱱᱟ ᱫᱟᱜ ᱠᱚ ᱧᱟᱢ ᱯᱚᱨ ᱫᱚ ᱟᱫᱚ ᱦᱟᱸᱜ ᱚᱱᱠᱟ ᱚᱱᱟ ᱟᱡᱟᱨ ᱴᱟᱜ ᱫᱚ ᱪᱟᱵᱟᱣ ᱠᱟᱱᱟ᱾
ᱚ ᱚ᱾
ᱦᱩᱸ᱾ ᱱᱚᱣᱟ ᱠᱚᱫᱚ ᱦᱳᱭᱛᱚ ᱦᱳᱭ ᱚᱱᱠᱟ ᱠᱤᱴᱱᱟᱥᱚᱠ ᱵᱮᱵᱚᱦᱟᱨ ᱦᱟᱱᱟ ᱡᱟᱭᱦᱳᱠ ᱚᱱᱠᱟᱱᱟᱜ ᱵᱮᱵᱚᱦᱟᱨ ᱢᱟ ᱛᱮᱜᱮ ᱚᱱᱟ ᱠᱚᱫᱚ ᱦᱟᱸᱜ ᱛᱚ ᱥᱨᱤᱥᱴᱤ ᱠᱟᱱᱟ, ᱦᱮᱸ ᱥᱮ ᱵᱟᱝ?
ᱦᱳᱭ᱾
ᱦᱩᱸ᱾ ᱟᱨ ᱟᱯᱮ ᱥᱮᱫ ᱛᱟᱦᱞᱮ ᱮᱸ ᱴᱚᱨᱚᱰᱟᱝ ᱠᱚᱯᱮ ᱚᱰᱟᱣ ᱵᱟᱲᱟᱭ ᱜᱮᱭᱟ ᱥᱮ ᱵᱟᱝ ᱯᱟᱴᱟ ᱠᱚ?
ᱟᱞᱮ ᱥᱮᱫ ᱫᱚ ᱦᱟᱸᱜ ᱱᱤᱛᱚᱜ ᱫᱚ ᱚᱱᱠᱟ ᱵᱚᱨᱥᱟ ᱠᱚ ᱵᱟᱝ ᱦᱩᱭᱩᱜ ᱠᱟᱱᱟ ᱥᱮ,
ᱦᱩᱸ᱾
ᱡᱟᱦᱟᱸ ᱞᱟᱦᱟᱛᱮ ᱮ ᱵᱚᱨᱥᱟᱭᱮᱫ ᱠᱟᱱ ᱛᱟᱦᱮᱱᱟ ᱚᱱᱠᱟ ᱵᱟᱹᱫᱽ ᱵᱟᱹᱭᱦᱟᱹᱲ ᱠᱚ ᱯᱩᱨᱟᱹ ᱯᱮᱨᱮᱡᱚᱜ ᱠᱟᱱ ᱛᱟᱦᱮᱱᱟ ᱛᱚ ᱠᱚ ᱦᱟᱹᱠᱩ ᱠᱟᱴᱠᱚᱢ ᱠᱚᱦᱚᱸ ᱠᱚ ᱛᱟᱦᱮᱸ ᱠᱟᱱᱟ ᱩᱱ ᱥᱚᱢᱚᱭ ᱫᱚ ᱚᱱᱠᱟ
ᱦᱮᱸ ᱦᱮᱸ᱾
ᱥᱟᱭᱨᱟ ᱠᱚ ᱥᱮ ᱚᱱᱟ ᱯᱤᱸᱰᱷᱟᱹ ᱠᱚᱨᱮ ᱟᱨᱠᱤ ᱢᱚᱥᱟᱨᱤ ᱠᱚᱠᱚ ᱴᱟᱸᱜᱟᱣᱮᱫ ᱠᱟᱱ ᱛᱟᱦᱮᱱᱟ᱾
ᱟᱪᱪᱷᱟ ᱟᱪᱪᱷᱟ᱾
ᱱᱮᱛᱟᱨ ᱫᱚ ᱦᱟᱸᱜ ᱵᱟᱝᱠᱚ ᱴᱟᱸᱜᱟᱣᱮᱫᱟ ᱪᱮᱫᱟᱜ ᱮᱱᱛᱜ ᱵᱟᱝᱠᱚ ᱦᱟᱹᱠᱩᱜ ᱠᱟᱱᱟ ᱥᱮ ᱢᱟᱴ ᱨᱮ᱾ ᱟᱨ ᱥᱮᱭ ᱨᱚᱠᱚᱢ ᱦᱚᱸ ᱚᱱᱠᱟ ᱤᱭᱟᱹ ᱵᱟ ᱵᱚᱨᱥᱟ ᱵᱟᱭ ᱵᱚᱨᱥᱟᱭᱮᱫᱟ᱾
ᱦᱩᱸ ᱦᱩᱸ᱾ ᱟᱞᱮ ᱥᱮᱫ ᱡᱮᱢᱚᱱ ᱱᱚᱝᱠᱟ ᱞᱟᱦᱟᱛᱮ ᱟᱨᱠᱤ ᱠᱷᱮᱛ ᱥᱮᱫ ᱪᱟᱞᱟᱜ ᱦᱩᱭᱩᱜ ᱛᱟᱦᱮᱱᱟ ᱦᱟᱹᱠᱩ ᱥᱟᱵ᱾ ᱚᱱᱟ ᱩᱱᱠᱩ ᱡᱟᱦᱟᱸᱭ ᱞᱮᱸᱡᱨᱟ ᱠᱚᱛᱚ ᱞᱮᱸᱡᱨᱟ ᱦᱟᱛ ᱜᱟᱹᱲᱟᱹᱭ ᱠᱚ ᱳᱭ ᱵᱟᱹᱲᱥᱤ ᱛᱮ ᱴᱟᱵᱩᱜ ᱦᱩᱭᱩᱜ ᱛᱟᱦᱮᱸ ᱠᱷᱮᱛ ᱨᱮ ᱴᱟᱵᱩᱜ ᱨᱟᱠᱟᱵ ᱠᱚ ᱦᱩᱭᱩᱜ ᱛᱟᱦᱮᱸᱱᱟ ᱦᱟᱹᱠᱩ᱾ ᱩᱱᱫᱚ, ᱟᱨ ᱜᱟᱰᱟ ᱨᱮᱦᱚᱸ ᱩᱱᱫᱚ ᱦᱟᱹᱠᱩ ᱰᱷᱮᱨ ᱜᱮᱠᱚ ᱛᱟᱦᱮᱸᱜ ᱠᱟᱱᱟ ᱮᱸ ᱵᱟᱹᱲᱥᱤ ᱞᱮ ᱟᱰᱟ ᱛᱟᱦᱮᱸᱱᱟ, ᱢᱟᱱᱮ ᱡᱷᱚᱛᱚ ᱵᱟᱹᱲᱥᱤ ᱜᱮ ᱞᱟᱹᱭ ᱜᱟᱱᱚᱜᱼᱟ ᱦᱟᱹᱠᱩ ᱠᱚ ᱡᱷᱟᱹᱞᱤᱜ ᱛᱟᱦᱮᱸᱜ-ᱟ᱾ ᱵᱟᱠᱷᱟᱱ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱞᱟᱦᱟ ᱛᱮ ᱡᱮ ᱠᱷᱮᱛ ᱨᱮ ᱪᱟᱞᱟᱣ ᱠᱟᱛᱮᱫ ᱵᱮᱱ ᱴᱟᱵᱩᱜᱟ ᱟᱨ ᱵᱮᱱ ᱥᱟᱵ ᱠᱚᱣᱟ᱾
ᱦᱮᱸ ᱱᱚᱣᱟ ᱫᱚ ᱮᱠᱫᱚᱢ ᱥᱟᱹᱨᱤ ᱠᱟᱛᱷᱟ ᱵᱮᱱ ᱞᱟᱹᱭ ᱠᱟᱫᱟ ᱡᱮ, ᱟᱹᱞᱤᱧ ᱦᱚᱸ ᱩᱱᱫᱚ ᱛᱷᱚᱲᱟ ᱦᱩᱰᱤᱧ ᱧᱚᱜ ᱞᱤᱧ ᱛᱟᱦᱮᱸ ᱠᱟᱱᱟ ᱩᱱ ᱥᱚᱢᱚᱭ ᱫᱚ ᱟᱹᱞᱤᱧ ᱦᱚᱸ ᱚᱱᱠᱟ ᱠᱷᱮᱛ ᱠᱚᱨᱮ ᱪᱚᱰᱜᱚᱡ ᱠᱚᱞᱤᱧ ᱴᱟᱵᱩᱜ ᱵᱟᱲᱟᱭᱮᱫ ᱠᱚ ᱛᱟᱦᱮᱱᱟ ᱛᱚ ᱵᱮᱥ ᱠᱚ ᱧᱟᱢᱚᱜ ᱠᱟᱱ ᱛᱟᱦᱮᱱᱟ ᱟᱨᱠᱤ᱾
ᱢᱟᱱᱮ ᱡᱚᱛᱚ ᱵᱟᱨ ᱵᱤᱱ ᱴᱟᱵᱩᱜᱟ, ᱮᱸ ᱨᱟᱠᱟᱵ ᱠᱚᱣᱟᱵᱤᱱ ᱦᱮᱸ ᱥᱮ ᱵᱟᱝ?
ᱦᱮᱸ ᱟᱫᱚ ᱴᱩᱵᱩᱜ ᱴᱩᱵᱩᱜᱟ ᱵᱮᱱ ᱟᱨ ᱛᱚ ᱩᱱᱠᱩ ᱠᱚ ᱡᱚᱢᱟ ᱟᱨ ᱟᱨᱠᱤ ᱞᱮᱸᱰᱮᱫ ᱛᱮ᱾
ᱦᱩᱸ, ᱟᱨ ᱱᱮᱛᱟᱨ ᱫᱚ ᱦᱟᱸᱜ ᱚᱱᱠᱟ ᱫᱚ ᱵᱟᱝ ᱧᱮᱞᱚᱜ ᱠᱟᱱᱟ ᱟᱫᱚ ᱚᱱᱠᱟ᱾ ᱦᱮ ᱥᱮ ᱵᱟᱝ? ᱚ ᱛᱟᱦᱞᱮ ᱟᱵᱤᱱ ᱦᱚ ᱠᱟᱹᱴᱤᱡ ᱨᱮᱫᱚ ᱚᱱᱠᱟ ᱦᱟᱹᱠᱩ ᱫᱚᱵᱤᱱ ᱵᱟᱹᱲᱥᱤ ᱵᱟᱲᱟ ᱠᱟᱜ ᱠᱚᱜᱮᱭ-ᱟ?
ᱦᱳᱭ ᱵᱟᱹᱲᱥᱤ ᱫᱚ ᱦᱩᱭ ᱟᱠᱟᱱ ᱜᱮᱭᱟ ᱛᱚ
ᱦᱩᱸ᱾
ᱛᱟᱨ ᱫᱚ ᱦᱩᱭᱩᱜᱼᱟ ᱪᱮᱫᱟᱜ ᱱᱚᱛᱮ ᱩᱸ ᱟᱛ ᱛᱩ ᱫᱤᱥᱚᱢ ᱠᱚᱨᱮ ᱦᱚᱸᱛᱚ ᱵᱟᱹᱲᱛᱤ ᱫᱚ ᱵᱟᱝ ᱞᱤᱧ ᱛᱟᱦᱮᱱ ᱜᱮᱭᱟ ᱟᱹᱰᱤ ᱠᱚᱢ ᱜᱮᱞᱤᱧ ᱦᱤᱡᱩᱜ ᱜᱮᱭᱟ, ᱚᱝᱠᱟ ᱚᱞᱚᱜ ᱠᱷᱟᱹᱛᱤᱨ ᱛᱮ ᱦᱟᱸᱜ ᱵᱟᱡᱟᱨ ᱫᱤᱥᱚᱢ ᱠᱚᱨᱮ ᱜᱮ ᱦᱟᱸᱜ ᱡᱟᱹᱥᱛᱤ ᱞᱤᱧ ᱛᱟᱦᱮᱱᱟ ᱟᱨᱠᱤ᱾
ᱟᱪᱪᱷᱟ ᱟᱪᱪᱷᱟ᱾ ᱡᱟᱭ ᱦᱳᱠ ᱟᱫᱚ ᱮᱸ ᱵᱟᱡᱟᱨ ᱫᱤᱥᱚᱢ ᱛᱟᱦᱮ ᱠᱟᱛᱮᱫ ᱦᱚᱸ ᱟᱹᱛᱳ ᱫᱤᱥᱚᱢ ᱫᱚ ᱮᱸ ᱩᱭᱦᱟᱹᱨ ᱦᱤᱡᱩᱜ ᱜᱮᱭᱟ ᱥᱮ ᱵᱟᱝ?
ᱦᱮᱸ ᱩᱭᱦᱟᱹᱨ ᱫᱚ ᱫᱚᱢᱮ ᱦᱤᱡᱩᱜ ᱜᱮᱭᱟ ᱵᱟᱡᱟᱨ ᱫᱤᱥᱚᱢ ᱠᱷᱚᱱᱟᱜ ᱟᱹᱛᱩ ᱫᱤᱥᱚᱢ ᱨᱮᱫᱚ, ᱟᱞᱟᱫᱟ ᱜᱮ ᱵᱩᱡᱷᱟᱹᱜᱼᱟ ᱥᱮ ᱟᱭᱢᱟ ᱟᱹᱛᱩ ᱨᱮᱱ ᱜᱟᱛᱮ ᱠᱚ ᱥᱟᱶᱟᱛᱮ ᱦᱟᱹᱠᱩ ᱜᱚᱡ ᱥᱮ ᱟᱨᱠᱤ ᱡᱟᱦᱟᱸ ᱥᱮᱫ ᱦᱚ ᱪᱟᱞᱟᱜ ᱟᱨᱠᱤ ᱵᱷᱟᱞᱮ ᱜᱮ ᱵᱩᱡᱷᱟᱹᱜᱼᱟ᱾
ᱛᱳᱜ ᱫᱚ ᱥᱮ ᱨᱚᱠᱚᱢ ᱜᱟᱛᱮ ᱠᱟᱛᱮᱫ ᱡᱟᱦᱟᱸ ᱥᱮᱫ ᱥᱮᱸᱫᱽᱨᱟ ᱢᱮᱸᱫᱽᱨᱟ, ᱦᱮ ᱥᱮ ᱵᱟᱝ? ᱟᱹᱰᱤ ᱫᱤᱱ ᱯᱚᱨᱮ ᱧᱟᱢ ᱠᱚᱣᱟ ᱛᱚ᱾
ᱦᱮᱞᱳ᱾
ᱦᱮᱸ ᱟᱸᱡᱚᱢᱚᱜ ᱠᱟᱱᱟ᱾
ᱦᱩᱸ ᱟᱹᱰᱤ ᱫᱤᱱ ᱯᱚᱨᱮ ᱧᱟᱯᱟᱢ ᱞᱮᱠᱷᱟᱱ ᱫᱚ ᱦᱟᱸᱜ ᱩᱱᱫᱚ ᱥᱟᱹᱨᱤ ᱜᱮ ᱵᱷᱟᱜᱮ ᱵᱩᱡᱷᱟᱹᱜᱼᱟ, ᱦᱮ-ᱥᱮ ᱵᱟᱝ?
ᱦᱩᱸ ᱦᱩᱸ᱾
ᱦᱩᱸ ᱦᱩᱸ᱾ ᱟᱨ ᱛᱚ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱟᱸ ᱡᱚᱢ ᱠᱚᱫᱚ ᱦᱩᱭ ᱠᱟᱱᱟ ᱛᱚ ᱡᱚᱢ ᱵᱟᱲᱟ ᱠᱟᱛᱮᱫ ᱱᱚᱛᱮ ᱦᱚᱭᱚᱝ ᱥᱮᱫ ᱜᱮ ᱩᱰᱩᱠ ᱦᱩᱭ ᱠᱟᱱᱟ ᱱᱚᱛᱮ ᱨᱮ
ᱟᱪᱪᱷᱟ᱾
ᱫᱩᱲᱩᱵ ᱦᱩᱭ ᱟᱠᱟᱱᱟ ᱟᱨᱠᱤ, ᱟᱫᱚ ᱡᱟ ᱦᱟ ᱟᱞᱟᱝ ᱱᱚᱣᱟ ᱮᱯ ᱛᱟᱞᱟ ᱛᱮ ᱚᱠᱛᱚ ᱞᱟᱝ ᱧᱟᱢ ᱞᱮᱜ-ᱟ ᱚᱱᱟ ᱫᱚ ᱦᱟᱸᱜ ᱢᱩᱪᱟᱹᱫᱚᱜ ᱥᱮᱫ ᱪᱟᱞᱟᱣᱱᱟ ᱛᱚ
ᱪᱮᱫ ᱠᱟᱱᱟ?
ᱟᱹᱵᱤᱱ ᱥᱮᱫ ᱟᱹᱵᱤᱱ ᱥᱟᱛᱮ ᱜᱟᱞᱚᱪ ᱠᱟᱛᱮ ᱟᱹᱰᱤ ᱨᱟᱹᱥᱠᱟᱹ ᱞᱤᱧ ᱵᱩᱡᱷᱟᱹᱣ
ᱦᱮᱸ ᱦᱮᱸ ᱟᱹᱞᱤᱧ ᱦᱚ ᱟᱹᱰᱤ ᱢᱚᱸᱡᱽ ᱞᱤᱧ ᱵᱩᱡᱷᱟᱹᱣ ᱠᱮᱜᱼᱟ, ᱟᱨ ᱡᱚᱸᱦᱟᱨ ᱜᱮ ᱛᱟᱦᱚᱞᱮ᱾
ᱦᱳᱭ ᱡᱚᱦᱟᱸᱨ᱾
ᱦᱮᱸ᱾